ᱡᱚᱦᱟᱨ ᱜᱮ ᱾ ᱦᱮᱸ ᱡᱚᱦᱟᱨ ᱜᱮ ᱾
ᱦᱮᱞᱳ ᱦᱮᱸ, ᱨᱚᱲ ᱠᱚ ᱴᱷᱤᱠ ᱴᱷᱟᱠᱟ ᱧᱟᱢᱚᱜ ᱠᱟᱱᱟ?
ᱵᱟᱢ ᱟᱸᱡᱚᱢ ᱫᱟ? ᱦᱩᱸ ᱟᱡᱚᱢᱚᱜ
ᱦᱮᱸ ᱟᱡᱚ ᱦᱮᱸ ᱟᱢᱟᱜ ᱦᱚᱸ ᱟᱸᱡᱚᱢᱚᱜ ᱠᱟᱱᱟ ᱴᱷᱤᱠ ᱴᱷᱟᱠ ᱜᱮ᱾ ᱦᱮᱸ ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱟ ᱵᱟᱲᱟᱭ ᱟ᱾ ᱱᱚᱜᱼᱚᱭ ᱚᱲᱟᱜ ᱠᱚᱨᱮ ᱜᱮ ᱢᱤᱱᱟᱹᱧᱟ᱾
ᱚ᱾
ᱟᱢᱜᱮ ᱞᱟᱹᱭᱢ ᱢᱮ ᱪᱮᱫ ᱮᱢ ᱪᱤᱠᱟ ᱵᱟᱲᱟᱭᱮᱫᱟ?
ᱤᱧ ᱦᱚᱸ ᱚᱲᱟᱜ ᱠᱚᱨᱮ ᱜᱮ ᱱᱚᱜᱚᱭ ᱮᱠᱷᱚᱱᱚ ᱚᱱᱠᱟ ᱫᱚ ᱪᱮᱫ ᱜᱮ ᱵᱟᱝ ᱚᱲᱟᱜ ᱠᱚᱨᱮ ᱜᱮ᱾ ᱛᱟᱦᱚᱞᱮ ᱪᱮᱫ ᱠᱚᱯᱮ ᱠᱟᱹᱢᱤ ᱵᱟᱲᱟᱭᱮᱫᱼᱟ ᱚᱲᱟᱜ ᱠᱚᱨᱮ?
ᱮᱠᱷᱚᱱ ᱫᱚ ᱧᱤᱛᱚᱜ ᱫᱚ ᱚᱱᱠᱟᱱ ᱠᱟᱹᱢᱤ ᱫᱚ ᱵᱟᱹᱱᱩᱜᱼᱟ, ᱚᱲᱟᱜ ᱠᱚᱨᱮᱜ ᱜᱮ ᱥᱟᱱᱟᱢ ᱦᱚᱲᱜᱮ ᱢᱮᱱᱟᱜ ᱞᱮᱭᱟ᱾
ᱚ᱾
ᱟᱨ ᱠᱷᱮᱛ ᱠᱟᱹᱢᱤ ᱠᱚᱦᱚᱸ ᱟᱹᱣᱨᱤᱭᱟᱜᱼᱟ᱾
ᱦᱩᱸ᱾
ᱟᱯᱮ ᱠᱚᱜᱮ ᱚᱲᱟᱜ ᱠᱚᱨᱮᱱ ᱪᱮᱫ ᱠᱚ ᱪᱮᱠᱟᱭᱟᱜᱼᱟ?
ᱟᱦ ᱟᱢ ᱪᱮᱫ ᱜᱮ ᱵᱟᱝ ᱚᱲᱟᱜ ᱠᱚᱨᱮ ᱜᱮ ᱛᱟᱸᱦᱮᱱ ᱦᱩᱭᱩᱜ ᱠᱟᱱᱟ᱾ ᱦᱟᱯᱮᱱ ᱟᱹᱣᱨᱤ ᱭᱟᱜ-ᱟ ᱮᱠᱷᱚᱱ ᱪᱟᱥ ᱠᱟᱹᱢᱤ ᱫᱚ ᱚᱱᱠᱟ ᱫᱟᱜ ᱠᱚᱦᱚᱸ ᱵᱟᱝ ᱦᱩᱭ ᱠᱟᱱᱟ, ᱚᱱᱟ ᱠᱷᱟᱹᱛᱤᱨ ᱜᱮ ᱪᱮᱫ ᱜᱮ ᱦᱩᱭᱩᱜ ᱠᱟᱱᱟ᱾
ᱟ ᱪᱮᱫ
ᱟᱯᱮᱥᱮᱫ ᱟ ᱥᱤᱛᱩᱝ ᱮᱫ ᱜᱮᱭᱟ ᱟᱨ ᱫᱟᱜ ᱦᱚᱸ ᱡᱚᱨᱚᱜ ᱠᱟᱱ ᱜᱮᱭᱟ ᱥᱤᱛᱩᱝ ᱦᱚᱸᱭ ᱥᱤᱛᱩᱝ ᱮᱫ ᱜᱮᱭᱟ᱾
ᱦᱩᱸ ᱡᱮᱢᱚᱱ ᱮ ᱫᱟᱜ ᱮᱭᱟ ᱚᱱᱠᱟ ᱜᱮ ᱥᱤᱛᱩᱝ ᱦᱚᱸ᱾
ᱚ ᱦᱮᱸ᱾ ᱠᱟᱹᱴᱤᱡ ᱮ ᱫᱟᱜ ᱮᱠᱷᱟᱱ ᱟᱨᱚ ᱥᱤᱛᱩᱝᱮᱫᱼᱟ, ᱛᱟᱦᱞᱮ ᱛᱚᱞᱟ ᱠᱚ ᱮᱸᱜ ᱦᱮᱸ ᱛᱚᱞᱟ ᱠᱚ ᱟᱯᱮ ᱥᱮᱫ ᱯᱮ ᱤᱭᱟᱹᱣ ᱠᱟᱫᱟ ᱦᱟᱨᱟᱭ ᱛᱟᱯᱮᱭᱟ ᱥᱮ ᱟᱣᱨᱤ?
ᱟᱹᱣᱨᱤ ᱛᱚᱞᱟ ᱠᱚᱦᱚᱸ ᱡᱟᱜᱮ ᱢᱤᱫ ᱵᱟᱨᱭᱟ ᱢᱟᱜ ᱵᱟᱲᱟ ᱦᱩᱭ ᱠᱟᱱᱟ ᱟᱫᱚ ᱦᱟᱸᱜ ᱚᱱᱠᱟ ᱫᱚ ᱟᱹᱣᱨᱤ ᱦᱟᱸᱜ ᱫᱟᱜ ᱠᱚᱜ ᱦᱚᱸ ᱴᱷᱤᱠ ᱵᱟᱹᱱᱩᱜ-ᱟ ᱥᱮ ᱾ ᱚᱱᱟ ᱥᱤᱛᱩᱝ ᱦᱚᱸ ᱟᱹᱰᱤ ᱡᱟᱹᱥᱛᱤ ᱥᱤᱛᱩᱝ ᱫᱟᱭ᱾ ᱫᱤᱭᱮ ᱫᱟᱜ ᱠᱚᱦᱚᱸ ᱵᱟᱝ ᱡᱟᱣᱨᱟᱜ ᱠᱟᱱᱟ ᱚᱱᱟᱛᱮ ᱟᱹᱣᱨᱤ ᱴᱷᱤᱠ ᱦᱩᱭᱩᱜᱼᱟ ᱦᱟᱸᱜ᱾
ᱚᱜᱦ᱾
ᱟᱫᱚ ᱮᱠᱷᱚᱱ ᱫᱚ ᱚᱲᱟᱜ ᱠᱚᱨᱮ ᱜᱮᱢ ᱛᱟᱸᱦᱮᱱ ᱠᱟᱱᱟ?
ᱦᱮᱸ ᱚᱲᱟᱜ ᱠᱚᱨᱮᱜᱮ ᱚᱱᱟ ᱛᱚᱞᱟ ᱠᱚ ᱠᱟᱹᱴᱤᱡ ᱠᱟᱹᱴᱤᱡ ᱦᱟᱨᱟᱣ ᱠᱟᱱᱟ ᱫᱟᱜ ᱠᱚ ᱴᱷᱤᱠ ᱴᱷᱟᱠ ᱵᱟᱭ ᱫᱟᱜ ᱮᱫᱟ ᱠᱟᱴᱤᱡ ᱥᱤ ᱵᱟᱲᱟ ᱢᱚᱱᱮ ᱦᱩᱭᱩᱜ ᱠᱟᱱᱟ᱾ ᱟᱫᱚ ᱚᱱᱟ ᱠᱷᱟᱛᱤᱨ ᱥᱤ ᱦᱚᱸ ᱵᱟᱝ ᱜᱟᱱᱚᱜ ᱠᱟᱱᱟ ᱪᱮᱨᱦᱟ ᱧᱚᱜ᱾ ᱚᱱᱮ ᱚᱱᱠᱟ ᱠᱟᱱᱟ ᱞᱮ ᱥᱤ ᱤᱭᱟᱹ ᱵᱟᱲᱟ ᱠᱷᱟᱭ ᱜᱷᱟᱥ ᱠᱚ ᱜᱚᱡ ᱵᱟᱲᱟ ᱦᱟᱛᱟᱨᱚᱜᱼᱟ᱾
ᱟᱪᱪᱷᱟ᱾ ᱟᱞᱮ ᱦᱚᱸ ᱡᱟᱜᱮ ᱦᱟᱸᱜ ᱢᱤᱫ ᱫᱷᱟᱱ ᱠᱟᱛᱮᱜ ᱫᱚ ᱥᱤ ᱵᱟᱲᱟ ᱦᱩᱭ ᱠᱟᱱᱟ᱾
ᱟᱫᱚ ᱜᱟᱹᱪᱷᱤ ᱠᱚᱦᱚᱸ ᱟᱯᱷᱚᱨ ᱦᱩᱭ ᱠᱟᱱᱟ ᱦᱟᱸᱜ᱾
ᱦᱩᱸ
ᱟᱫᱚ ᱦᱟᱸᱜ ᱫᱟᱜ ᱠᱚ ᱦᱟᱸᱜ ᱴᱷᱤᱠᱴᱷᱟᱠ ᱵᱟᱭ ᱧᱟᱢ ᱫᱟ ᱮᱠᱷᱚᱱ ᱫᱚ᱾
ᱦᱩᱸ ᱟᱨ ᱛᱟᱦᱚᱞᱮ ᱟᱯᱮ ᱥᱮᱫ ᱫᱚ ᱚᱠᱟᱞᱮᱠᱟ ᱪᱟᱥ ᱫᱚ ᱱᱤᱭᱟᱹ ᱟᱥᱟᱲ ᱵᱚᱸᱜᱟ ᱜᱮ ᱥᱮ ᱟᱨ ᱢᱤᱫ ᱫᱷᱟᱣ ᱯᱮ ᱪᱟᱥ ᱜᱮᱭᱟ ᱫᱷᱚᱨᱚᱱ ᱥᱚᱢᱚᱭ ᱦᱚᱸ?
ᱵᱟᱝ ᱟᱞᱮ ᱫᱚ ᱢᱟᱱᱮ ᱥᱮᱨᱢᱟ ᱨᱮ ᱵᱟᱨ ᱛᱮᱠᱦᱟᱱ ᱜᱮᱞᱮ ᱪᱟᱥᱟ ᱟᱞᱮ ᱫᱚ, ᱠᱮᱱᱮᱞ ᱠᱩ ᱢᱮᱱᱟᱜᱼᱟ ᱜᱟᱰᱟ ᱠᱩ, ᱜᱟᱹᱰᱭᱟᱹ ᱠᱩ ᱵᱟᱸᱫ ᱠᱩ ᱤᱱᱟᱹ ᱠᱚᱛᱮ ᱪᱟᱥ ᱫᱚ ᱵᱟᱨᱫᱷᱟᱱ ᱜᱮ ᱦᱩᱭᱩᱜᱼᱟ᱾
ᱦᱩᱸ
ᱟᱫᱚ ᱟᱞᱮᱫᱚ ᱜᱟᱰᱟ ᱠᱚᱦᱚᱸ ᱥᱩᱨ ᱜᱮᱭᱟ ᱚᱱᱟ ᱠᱚᱨᱮ ᱠᱷᱚᱡ ᱫᱟᱜ ᱞᱮ ᱨᱟᱠᱟᱵ ᱠᱮᱭᱟ᱾
ᱦᱩᱸ
ᱵᱟᱸᱫ ᱠᱚ ᱢᱮᱱᱟᱜᱼᱟ ᱡᱮᱞᱤᱧ ᱡᱮᱞᱤᱧ ᱢᱮᱱᱟᱜᱼᱟ, ᱟᱫᱚ ᱫᱟᱜ ᱨᱮᱱᱟᱜ ᱫᱚ ᱩᱱᱟᱹᱜ ᱫᱚ ᱚᱥᱩᱵᱤᱫᱟ ᱵᱟᱝ ᱦᱩᱭᱩᱜ ᱛᱟᱞᱮ ᱦᱟᱸᱜ᱾
ᱟᱪᱪᱷᱟ
ᱟᱯᱮᱫᱚ ᱥᱮᱨᱢᱟ ᱡᱟᱹᱲᱤ ᱨᱮᱜᱮ ᱵᱷᱚᱨᱥᱟ ᱥᱮᱪᱮᱫ?
ᱦᱮᱸ ᱟᱞᱮ ᱥᱮᱫ ᱫᱚ ᱚᱱᱠᱟ ᱥᱮᱨᱢᱟ ᱡᱟᱹᱨᱤ ᱵᱚᱨᱥᱟ ᱨᱮᱜᱮ᱾ ᱟᱫᱚ ᱫᱚ ᱢᱤᱫ ᱫᱷᱟᱣ ᱜᱮ ᱚᱱᱟ ᱛᱮ ᱪᱟᱥ ᱦᱚᱸ ᱦᱩᱭᱩᱜ-ᱟ᱾ ᱟᱫᱚ ᱱᱤᱭᱟᱹ ᱫᱷᱟᱣ ᱦᱚᱸ ᱪᱮᱫᱞᱮᱠᱟᱭ ᱫᱟᱜ ᱫᱟ ᱦᱟᱜ ᱠᱟᱜ ᱚᱱᱟ ᱪᱮᱛᱟᱱ ᱨᱮᱜᱮ ᱦᱟᱸᱜ ᱟᱥᱟ ᱫᱚ᱾
ᱵᱟᱭ ᱫᱟᱜ ᱞᱮᱠᱷᱟᱡ ᱛᱚ ᱟᱨ ᱪᱮᱫ ᱦᱚᱸ ᱠᱟᱹᱢᱤ ᱠᱚ ᱵᱟᱢ ᱞᱟᱦᱟ ᱫᱟᱲᱮᱭᱟᱜ-ᱟ ᱵᱟᱝ᱾
ᱦᱮᱸ ᱵᱟᱝ ᱞᱟᱦᱟ ᱜᱟᱱᱚᱜ-ᱟ᱾ ᱛᱟᱦᱚᱞᱮ ᱟᱯᱮ ᱥᱮᱫ ᱫᱚ ᱚᱱᱟ ᱩᱛᱩ ᱠᱚᱫᱚᱯᱮ ᱪ ᱪᱟᱥ ᱜᱮᱭᱟ ᱥᱮ ᱵᱟᱝ?
ᱦᱮᱸ ᱦᱩᱸ ᱩᱛᱩ ᱠᱚᱦᱚᱸ ᱡᱟᱜᱮ ᱟᱞᱮ ᱫᱚ ᱟᱠᱷᱨᱤᱧ ᱫᱚ ᱟᱨ ᱵᱟᱝᱞᱮ ᱤᱫᱤᱭᱟ ᱥᱮ ᱢᱟᱱᱮ ᱚᱲᱟᱜ ᱨᱮ ᱡᱚᱢ ᱞᱮᱠᱟᱜᱮ
ᱟᱨ ᱟᱯᱮ ᱛᱟᱦᱚᱞᱮ ᱚᱱᱛᱮᱱ ᱠᱚ ᱡᱟᱦᱟᱸᱭ ᱦᱚᱲ ᱠᱚ ᱦᱮᱱᱟᱜ ᱠᱚᱣᱟ ᱩᱱᱠᱩ ᱫᱚ ᱟᱠᱷᱨᱤᱧ ᱫᱟᱨᱤᱤᱪ ᱦᱚᱸᱠᱚ ᱪᱟᱥ ᱜᱮᱭᱟ ᱪᱮᱫ ᱞᱮᱠᱟ?
ᱦᱩᱸ ᱦᱩᱸ ᱠᱤᱪᱷᱩ ᱠᱤᱪᱷᱩ ᱫᱚ ᱚᱱᱟ ᱜᱟᱰᱟ ᱮᱠᱫᱚᱢ ᱥᱟᱭᱤᱰ ᱠᱚᱨᱮ ᱡᱟᱦᱟᱸᱭ ᱢᱮᱱᱟᱜ ᱠᱚᱣᱟ ᱩᱱᱠᱩ ᱠᱚᱫᱚ ᱩᱛᱩ ᱠᱚ ᱡᱟᱹᱥᱛᱤ ᱧᱚᱜ ᱠᱚ ᱤᱭᱟᱹᱭ ᱜᱮᱭᱟ ᱪᱟᱥ ᱜᱮᱭᱟ ᱠᱚ ᱟᱫᱚ ᱩᱱᱠᱩ ᱫᱚᱠᱚ ᱟᱠᱷᱨᱤᱧ ᱜᱮᱭᱟ ᱠᱚ ᱾
ᱟᱞᱮ ᱫᱚ ᱠᱟᱹᱢᱤ ᱟᱨ ᱱᱚᱛᱮ ᱦᱟᱸᱜ ᱤᱭᱟᱹ ᱠᱚ ᱢᱮᱱᱟᱜ ᱜᱮᱭᱟ ᱥᱮ ᱠᱟᱹᱢᱤ ᱠᱚᱦᱚᱸ ᱟᱭᱢᱟ ᱡᱟᱹᱥᱛᱤ ᱜᱮ ᱾
ᱟᱫᱚ ᱠᱟᱹᱣᱰᱤ ᱞᱟᱹᱜᱤᱫ ᱦᱚᱸ ᱵᱟᱦᱨᱮ ᱠᱚᱨᱮ ᱠᱟᱹᱢᱤ ᱦᱩᱭᱩᱜ ᱜᱮᱭᱟ ᱾
ᱦᱮᱸ ᱦᱮᱸ ᱾
ᱟᱨ ᱪᱟᱥ ᱟᱵᱟᱫ ᱦᱚᱸ ᱚᱲᱟᱜ ᱨᱮ ᱡᱚᱢ ᱞᱟᱹᱜᱤᱫ ᱜᱮ ᱤᱱᱠᱟ ᱜᱮ ᱚᱱᱟ ᱠᱷᱚᱱ ᱡᱟᱹᱥᱛᱤ ᱫᱚ ᱵᱟᱝ ᱾
ᱟᱯᱮ ᱥᱮᱫ ᱛᱟᱦᱚᱞᱮ ᱚᱱᱟ ᱤᱭᱟᱹ ᱯᱚᱨᱚᱵᱽ ᱠᱚᱫᱚ ᱚᱠᱟᱞᱮᱠᱟ ᱯᱮ ᱢᱟᱱᱟᱣ ᱜᱮᱭᱟ ᱡᱟᱦᱟᱸ ᱟᱵᱚᱣᱟᱜ ᱵᱟᱦᱟ ᱥᱚᱨᱦᱟᱭ ᱠᱚ ᱢᱮᱱᱟᱜ ᱟᱠᱟᱜ-ᱟ?
ᱦᱮᱸᱸ ᱵᱟᱦᱟ ᱚᱱᱟ ᱠᱚᱛᱚ ᱮᱠᱫᱚᱢ ᱠᱚᱨᱟᱣ ᱦᱩᱭᱩᱜ ᱜᱮᱭᱟ ᱾ ᱥᱟᱱᱟᱢ ᱜᱮ ᱾
ᱦᱩᱞ ᱢᱟᱦᱟ ᱠᱚ ᱪᱮᱫᱞᱮᱠᱟ ᱯᱮ ᱯᱟᱞᱟᱣ ᱵᱟᱲᱟ ᱠᱮ-ᱜᱟ?
ᱦᱮᱸ ᱯᱟᱞᱟᱣ ᱦᱩᱭᱮᱱ ᱜᱮᱭᱟ ᱵᱷᱟᱜᱤ ᱜᱮ, ᱱᱚᱛᱮ ᱵᱷᱟᱜᱤᱞᱮ ᱢᱟᱱᱟᱣ ᱵᱟᱛᱟᱣ ᱠᱮᱫᱟ ᱦᱩᱞ ᱢᱟᱦᱟ ᱵᱟᱨᱮᱛᱮ ᱾ ᱟᱫᱚ ᱱᱚᱣᱟ ᱟᱞᱮ ᱟ ᱟᱹᱛᱩ ᱨᱮᱜᱮᱞᱮ ᱢᱟᱱᱟᱣᱟ ᱛᱚ ᱾
ᱟᱹᱛᱩ ᱨᱮᱜᱮ ᱵᱟᱝ ᱾
ᱦᱮᱸ ᱱᱚᱛᱮ ᱫᱚ ᱟᱞᱮ ᱟᱹᱛᱩ ᱢᱚᱛ ᱨᱮᱱ ᱦᱚᱲ ᱜᱮᱞᱮ ᱡᱚᱛᱚ ᱠᱚᱛᱮ ᱞᱮ ᱥᱮᱱ ᱥᱩᱨ ᱨᱮᱱ ᱜᱮ ᱡᱚᱛᱚ ᱠᱟᱛᱮ ᱚᱱᱟ ᱠᱚ ᱩᱱᱠᱤᱱᱟᱜ ᱵᱟᱨᱚᱛ ᱡᱟ ᱜᱮ ᱱᱚᱝᱠᱟᱱᱟᱜ ᱠᱟᱹᱢᱤ ᱠᱚ ᱠᱟᱹᱢᱤ ᱠᱚᱞᱮ ᱞᱟᱦᱟ ᱠᱟᱜ ᱾
ᱟᱞᱮ ᱦᱚᱸ ᱱᱤᱭᱟᱹ ᱫᱟᱢ ᱫᱚ ᱱᱟᱯᱟᱭ ᱜᱮᱞᱮ ᱢᱟᱱᱟᱣ ᱠᱮᱜ-ᱟ ᱟᱞᱮ ᱫᱚ ᱚᱱᱟ ᱠᱚᱨᱮ ᱯᱟᱸᱪ ᱠᱤᱢᱤ ᱜᱟᱱ ᱫᱚ ᱚᱱᱟ ᱟᱜ-ᱥᱟᱨ ᱠᱚ ᱴᱟᱸᱜᱟ ᱠᱚ ᱟᱛᱮ ᱞᱮ ᱟᱹᱪᱩᱨᱮᱱ ᱜᱮᱭᱟ ᱜᱚᱴᱟᱜᱮ ᱾
ᱦᱩᱸ ᱟᱨ ᱟᱯᱮ ᱥᱮᱫ ᱫᱚ ᱞᱟᱹᱭᱫᱟᱹᱧ ᱟᱯᱮ ᱥᱮᱫ ᱫᱚ ᱥᱚᱨᱦᱟᱭ ᱫᱚ ᱚᱠᱟ ᱥᱚᱢᱚᱭ ᱯᱮ ᱢᱟᱱᱟᱣ ᱜᱮᱭᱟ ᱱᱚᱣᱟ ᱥᱚᱨᱦᱟᱭ ᱵᱚᱸᱜᱟ ᱥᱮ ᱚᱱᱮ ᱦᱟᱱᱮ ᱯᱩᱥ ᱵᱚᱸᱜᱟ ᱠᱚ ᱢᱟᱱᱟᱣ ᱜᱮᱭᱟ ᱛᱚ ᱚᱠᱟ ᱥᱮᱫ ᱚᱠᱟ ᱥᱚᱢᱚᱭ ᱾
ᱵᱟᱝ ᱵᱟᱝ ᱟᱞᱮ ᱥᱚᱦᱚᱨᱟᱭ ᱵᱚᱸᱜᱟ ᱫᱚ ᱵᱟᱝ ᱦᱟᱱᱮ ᱯᱩᱥ ᱵᱚᱸᱜᱟ ᱜᱮ ᱾
ᱱᱚᱛᱮᱱ ᱠᱚᱫᱚ ᱠᱩ ᱟᱨᱤ ᱵᱷᱟᱵᱤ ᱵᱟᱲᱟ ᱵᱟᱝᱢᱟ ᱪᱟᱥ ᱟᱵᱟᱫ ᱠᱚ ᱨᱟᱠᱟᱵ ᱞᱮᱠᱷᱟᱱ ᱫᱚ ᱡᱚᱠᱷᱚᱱ ᱫᱚ ᱯᱮᱲᱟ ᱯᱟᱹᱲᱦᱟᱹ ᱠᱚ ᱱᱮᱣᱛᱟ ᱠᱚ ᱦᱩᱭᱩᱜ ᱟ ᱥᱮ ᱾ ᱟᱫᱚ ᱦᱩᱲᱩ ᱠᱚ ᱨᱟᱠᱟᱵ ᱵᱟᱲᱟ ᱠᱟᱛᱮᱱ ᱠᱷᱟᱡ ᱫᱚ ᱡᱚᱢ ᱠᱚ ᱚᱥᱩᱵᱤᱫᱷᱟ ᱵᱟᱝ ᱦᱩᱭᱩᱜ-ᱟ ᱚᱱᱟᱛᱮ, ᱱᱚᱛᱮ ᱫᱚ ᱥᱟᱱᱟᱢ ᱞᱮᱠᱟᱜᱮ, ᱚᱱᱟ ᱯᱳᱥ ᱵᱚᱸᱜᱟ ᱜᱮᱠᱚ ᱥᱚᱦᱚᱨᱟᱭᱚᱜ-ᱟ ᱾
ᱟᱯᱮ ᱫᱚ ᱪᱮᱫ ᱞᱮᱠᱟ ᱟᱯᱮ, ᱚᱱᱟ ᱥᱚᱨᱦᱟᱭ ᱵᱚᱸᱜᱟ ᱥᱮ?
ᱦᱮᱸ ᱟᱞᱮ ᱥᱮᱫ ᱫᱚ, ᱚᱱᱟ ᱥᱚᱨᱦᱟᱭ ᱵᱚᱸᱜᱟ ᱜᱮ, ᱡᱟᱦᱟᱸ ᱫᱚ ᱵᱟᱹᱫᱽ ᱦᱩᱲᱩ ᱠᱚ ᱵᱤᱞᱤ ᱵᱟᱲᱟ ᱠᱟᱛᱮᱜ ᱜᱮ ᱾
ᱦᱩᱸ, ᱚᱸ
ᱞᱟᱦᱟ ᱧᱚᱜ ᱜᱮᱭᱟ, ᱟᱨ ᱟᱯᱮ ᱥᱮᱫ ᱚᱸᱰᱮ ᱦᱮᱸ ᱟᱯᱮ ᱥᱮᱜ ᱚᱱᱟ ᱮᱢᱱᱤ ᱦᱤᱞᱳᱜ, ᱯᱟᱛᱟ ᱠᱚ ᱦᱳᱭᱳᱜ ᱜᱮᱭᱟ ᱥᱮ ᱵᱟᱝ, ᱡᱟᱦᱟᱸ ᱠᱚᱫᱚ ᱦᱚᱲ ᱠᱚ ᱫᱤᱱ ᱠᱷᱚᱱ ᱠᱟᱛᱮᱜ ᱠᱚ, ᱫᱚᱦᱚᱭ ᱜᱮᱭᱟ ᱮᱢᱱᱤ ᱯᱟᱛᱟ ᱠᱚ ᱚᱱᱠᱟᱱᱟᱜ ᱠᱚ ᱦᱳᱭᱳᱜ ᱜᱮᱭᱟ ᱥᱮ ᱵᱟᱝ?
ᱚᱱᱠᱟᱱᱟᱜ ᱫᱚ ᱦᱮᱸ ᱚᱱᱟ ᱢᱟᱨᱟᱝ ᱯᱟᱛᱟ ᱦᱳᱭᱳᱜ ᱜᱮᱭᱟ, ᱵᱟᱹᱭᱥᱟᱹᱠ ᱵᱚᱸᱜᱟ ᱨᱮ ᱾
ᱚᱱᱟ ᱢᱟᱨᱟᱝ ᱯᱟᱛ ᱜᱮ ᱡᱟ ᱾
ᱟᱯᱮ ᱥᱮᱱ ᱜᱮᱛᱚ, ᱡᱟᱹᱥᱛᱤ ᱫᱚ ᱦᱳᱭᱳᱜ-ᱟ ᱾
ᱦᱮᱸ ᱯᱟᱛᱟ ᱠᱚ ᱟᱞᱮ ᱥᱮᱜ ᱦᱳᱭᱳᱜ ᱜᱮᱭᱟ ᱡᱟᱹᱥᱛᱤ ᱜᱮ, ᱦᱟᱱᱟ ᱟᱞᱮ ᱴᱷᱮᱱ ᱠᱷᱚᱱᱟᱜ ᱠᱟᱹᱴᱤᱡ ᱥᱟᱺᱜᱤᱧ ᱧᱚᱜ ᱜᱮᱭᱟ, ᱫᱚᱢᱮ ᱫᱚ ᱵᱟᱝ ᱥᱩᱨᱟ, ᱛᱟᱣ ᱦᱚᱸ ᱞᱟᱹᱭ ᱟᱞᱮ ᱥᱮᱫ ᱜᱮ ᱞᱟᱹᱭ ᱜᱟᱱᱚᱜ-ᱟ ᱾ ᱟᱞᱮ ᱫᱷᱟᱨ ᱯᱟᱥ ᱠᱟᱱ ᱜᱮᱭᱟ, ᱯᱟᱛᱟ ᱠᱚ ᱦᱳᱭᱳᱜ ᱜᱮᱭᱟ ᱦᱮᱸ ᱾
ᱱᱚᱛᱮ ᱥᱤᱞᱫᱟᱹ ᱠᱩ
ᱦᱮᱸ, ᱦᱮᱸ ᱪᱟᱞᱟᱣ ᱵᱟᱲᱟ ᱦᱳᱭ ᱠᱟᱱᱟ ᱥᱤᱞᱫᱟᱹ ᱯᱟᱛᱟ ᱦᱚᱸ᱾ ᱦᱟᱱᱛᱮ ᱤᱭᱟᱹ ᱵᱩᱨᱩ ᱵᱚᱸᱜᱟ ᱠᱚᱢ ᱟᱸᱡᱚᱢ ᱵᱟᱲᱟᱣ ᱠᱟᱜᱼᱟ ᱥᱮ
ᱦᱩᱸ, ᱦᱩᱸ, ᱟᱸᱡᱚᱢ ᱠᱟᱹᱜ ᱟᱹᱧ, ᱟᱸᱡᱚᱢ ᱠᱟᱹᱜ ᱟᱹᱧ ᱚᱱᱛᱮᱱ ᱠᱩ, ᱜᱟᱛᱮ ᱠᱚ ᱢᱮᱱᱟᱜ ᱠᱚᱣᱟ᱾
ᱦᱮᱸ, ᱦᱮᱸ ᱚᱱᱟ ᱟᱥᱟᱲ ᱵᱚᱸᱜᱟ ᱫᱤᱱ ᱠᱷᱚᱱ
ᱚᱸ, ᱦᱮᱸ ᱢᱤᱫᱴᱮᱱ ᱜᱟᱛᱮ ᱱᱚᱰᱮ ᱜᱮᱭ ᱛᱟᱦᱮᱸ ᱠᱟᱱᱟᱭ, ᱤᱧ ᱴᱷᱮᱱ ᱟᱫᱚ ᱩᱱᱤ ᱞᱟᱹᱭᱮᱫ ᱠᱟᱱ ᱜᱮᱭᱟ ᱵᱩᱨᱩ ᱵᱚᱸᱜᱟ᱾ ᱵᱚᱸᱜᱟ ᱵᱟᱲᱟ ᱦᱳᱭᱩᱜᱼᱟ, ᱚᱱᱟ ᱜᱮ ᱱᱮᱶᱛᱟ ᱵᱟᱲᱟ ᱠᱤᱫᱤᱧᱟ ᱩᱱᱤ ᱦᱚᱸ᱾ ᱪᱟᱞᱟᱜ ᱠᱚᱨᱮ ᱦᱟᱸᱜ, ᱟᱫᱚ ᱢᱟᱱᱮ ᱴᱷᱤᱠ ᱜᱮᱭᱟ᱾
ᱦᱩᱸ,
ᱟᱫᱚ ᱚᱲᱟᱜᱼᱮ ᱪᱟᱞᱟᱣ ᱱᱟᱭ, ᱪᱟᱞᱟᱣ ᱱᱟ᱾
ᱚ, ᱛᱟᱦᱞᱮ ᱟᱢ ᱚᱠᱟ ᱞᱮᱠᱟᱢ ᱢᱚᱱᱮᱭ ᱫᱟ, ᱪᱟᱞᱟᱜ ᱟᱢ ᱥᱮ ᱵᱟᱝ?
ᱦᱩᱸ, ᱤᱧ ᱦᱚᱸᱧ, ᱵᱟᱝ ᱧᱮᱞ ᱵᱟᱲᱟ ᱦᱳᱭ ᱠᱟᱱᱟ ᱛᱚ, ᱟᱫᱚ ᱤᱧ ᱦᱚᱸᱧ᱾ ᱢᱚᱱᱮ ᱵᱟᱲᱟᱭᱮᱜ ᱜᱮᱭᱟ, ᱟᱫᱚ ᱧᱮᱞ ᱠᱟᱜ ᱦᱳᱭᱳᱜᱼᱟ᱾
ᱦᱩᱸ,
ᱵᱟᱝ ᱧᱮᱞ ᱞᱮᱠᱷᱟᱱ ᱦᱚᱸᱛᱚ, ᱵᱟᱝ ᱜᱟᱱᱚᱜᱼᱟ᱾
ᱦᱩᱸ, ᱞᱟᱹᱭ ᱜᱮᱭᱟ ᱠᱚᱛᱚ, ᱟᱹᱰᱤ ᱡᱟᱠ ᱡᱚᱢᱚᱜ ᱜᱮ ᱦᱳᱭᱳᱜ ᱜᱮᱭᱟ, ᱵᱩᱨᱩ ᱵᱚᱸᱜᱟ᱾
ᱦᱩ, ᱤᱧ ᱦᱚᱧ ᱟᱸᱡᱚᱢ ᱠᱟᱜ ᱜᱮᱭᱟ ᱚᱱᱠᱟ ᱜᱮ, ᱟᱫᱚ ᱩᱱᱤ ᱦᱚᱸᱭ ᱞᱟᱹᱭᱟᱹᱧ ᱜᱮᱭᱟ ᱟᱹᱰᱤ ᱱᱟᱯᱟᱭ ᱜᱮ ᱦᱳᱭᱩᱜ ᱜᱮᱭᱟ, ᱦᱮᱸ ᱦᱚᱲ ᱠᱚ ᱫᱚᱢᱮ ᱡᱟᱹᱥᱛᱤ ᱜᱮᱠᱚ ᱡᱟᱣᱨᱟᱜ ᱜᱮᱭᱟ᱾
ᱦᱮᱸ ᱫᱚᱢᱮ ᱦᱟᱱᱛᱮ ᱱᱚᱛᱮ ᱠᱷᱚᱱᱟᱜ, ᱮᱱᱛᱮ ᱮᱴᱟᱜ ᱥᱮᱫ ᱠᱷᱚᱱᱟᱜ, ᱡᱷᱟᱲᱠᱷᱚᱱᱰ ᱥᱮᱫ ᱠᱷᱚᱱᱟᱜ ᱦᱚᱸ ᱠᱚ ᱦᱤᱡᱩᱜ ᱜᱮᱭᱟ᱾
ᱦᱩᱸ, ᱦᱩᱸ, ᱥᱟᱺᱜᱤᱧ-ᱥᱟᱺᱜᱤᱧ ᱠᱚᱨᱮ ᱠᱷᱚᱡ ᱦᱚᱸ᱾ ᱟᱫᱚ ᱟᱢ ᱫᱚᱢ ᱪᱟᱞᱟᱜ ᱜᱮᱭᱟ ᱦᱟᱸᱜ?
ᱟᱫᱚ ᱟᱞᱮ ᱫᱚ ᱥᱩᱨ ᱨᱮᱱ ᱠᱟᱱ ᱦᱚᱲ ᱫᱚ, ᱫᱚᱢᱮ ᱮᱠᱴᱟ ᱯᱟᱛᱟ ᱠᱚᱫᱚ ᱵᱟᱝ ᱪᱟᱞᱟ ᱦᱳᱭᱩᱜ ᱜᱮᱭᱟ ᱟᱫᱚ ᱠᱷᱚᱵᱚᱨ ᱠᱚ ᱫᱚ ᱚᱱᱠᱟ ᱫᱚ ᱵᱟᱲᱟᱭ ᱦᱩᱭ ᱠᱟᱱ ᱜᱮᱭᱟ᱾
ᱱᱟᱯᱟᱭ ᱜᱮ ᱦᱳᱭᱳᱜᱼᱟ, ᱥᱩᱨ ᱨᱮᱱ ᱠᱟᱱ ᱨᱮᱦᱚᱸ ᱞᱮ᱾ ᱟᱫᱚ ᱦᱟᱸᱜ ᱧᱮᱞ ᱦᱳᱭᱳᱜ ᱠᱟᱱ ᱜᱮᱭᱟ, ᱪᱮᱫ ᱞᱮᱠᱟ ᱛᱟᱦᱮᱱ ᱠᱟᱱᱟ᱾ ᱚᱱᱟ ᱠᱚ ᱦᱚᱸ ᱢᱟᱛᱚ, ᱥᱮᱴᱮᱨ ᱱᱟ ᱜᱟᱯᱟ ᱢᱮᱭᱟᱝ ᱠᱷᱟᱱ ᱜᱮᱭᱟ ᱦᱟᱸᱜ᱾
ᱩᱸ, ᱟᱨ ᱱᱚᱜᱼᱚᱸᱭ, ᱫᱟᱜ ᱡᱟᱹᱲᱤ ᱫᱤᱱ ᱛᱚ, ᱞᱟᱹᱭ ᱵᱟᱝ ᱜᱟᱱᱚᱜᱼᱟ᱾ ᱛᱤᱱ ᱥᱚᱢᱚᱭ ᱫᱟᱜ ᱮ ᱡᱚᱨᱚᱭ ᱟᱭ ᱦᱟᱸᱜ᱾
ᱦᱮᱸ, ᱦᱮᱸ, ᱥᱟᱨᱟ ᱫᱤᱱ ᱫᱟᱜ ᱦᱚᱸ ᱢᱚᱡᱽ ᱜᱮ ᱠᱟᱹᱴᱤᱡ ᱠᱟᱹᱴᱤᱡ ᱮ ᱡᱚᱨᱚᱭᱮᱜ ᱜᱮᱭᱟ, ᱢᱮᱨᱚᱢ ᱵᱷᱤᱲᱠᱟᱹᱣ ᱞᱮᱠᱟ᱾
ᱛᱮᱦᱮᱧ ᱥᱮᱛᱟᱜ ᱵᱮᱨᱮ ᱫᱟᱜ ᱞᱮᱜᱼᱟ, ᱥᱮ ᱵᱟᱝ ᱚᱱᱛᱮ?
ᱥᱮᱛᱟᱜ ᱵᱮᱲᱟ ᱦᱮᱸ ᱨᱤᱢᱤᱞ ᱟᱠᱟᱫ ᱛᱟᱦᱮᱸᱜ ᱫᱟᱜ ᱫᱚ ᱵᱟᱝ ᱡᱚᱨᱚᱜ ᱠᱟᱱ ᱛᱟᱦᱮᱸ, ᱟᱹᱰᱤ ᱡᱚᱨ ᱨᱤᱢᱤᱞ ᱢᱟᱱᱮ ᱥᱮᱛᱟᱜ᱾ ᱠᱷᱚᱱᱟᱜ ᱜᱮ ᱨᱤᱢᱤᱞ ᱜᱮ ᱦᱮ ᱱᱟᱜᱼᱟ ᱫᱟᱜ ᱫᱚ ᱵᱟᱝ ᱠᱟᱹᱴᱤᱡ- ᱠᱟᱹᱴᱤᱡ ᱤᱭᱟᱹ ᱞᱮᱠᱟ ᱡᱚᱨᱚᱜ ᱠᱟᱱ ᱛᱟᱦᱮᱸᱫ᱾
ᱱᱚᱛᱮ ᱫᱚ ᱦᱚᱞᱟ ᱧᱤᱫᱟᱹ ᱥᱮᱱ ᱦᱚᱸ ᱵᱷᱟᱹᱞᱮ ᱜᱮ ᱫᱟᱜ ᱠᱮᱜᱼᱟ, ᱚᱱᱛᱮ ᱥᱮᱛᱟᱜ ᱠᱷᱚᱱᱮ ᱫᱟᱜ ᱮᱜ ᱠᱟᱱ ᱜᱮᱭᱟ᱾
ᱦᱩᱸ᱾
ᱨᱤᱢᱤᱞ ᱦᱚᱸ ᱟᱪᱠᱟ ᱜᱮ ᱦᱮᱡ ᱜᱚᱫᱚᱜ ᱠᱟᱱᱟ, ᱟᱨᱚ ᱫᱟᱜ ᱮ ᱵᱚᱱᱫᱚᱭ ᱫᱟᱭ ᱥᱤᱛᱩᱝ ᱫᱟᱭ᱾
ᱦᱮᱸ᱾
ᱱᱚᱝᱠᱟ ᱜᱮ ᱫᱟᱜ ᱠᱚ ᱫᱚ ᱠᱷᱮᱛ ᱠᱚᱨᱮ ᱦᱚᱸ ᱵᱟᱝ ᱧᱮᱞᱚᱜ ᱠᱟᱱᱟ᱾
ᱦᱮᱸ ᱟᱞᱮ ᱱᱚᱛᱮ ᱦᱚᱸ ᱟᱨ ᱤᱭᱟᱹ ᱠᱚᱛᱮ ᱨᱟᱥᱛᱟᱹ ᱠᱚᱛᱮ ᱠᱟᱹᱴᱤᱡ ᱞᱚᱦᱚᱫ-ᱞᱚᱦᱚᱫ ᱧᱮᱞᱚᱜ ᱠᱟᱱᱟ᱾
ᱦᱩᱸ ᱟᱨᱚᱭ ᱥᱤᱛᱩᱝ ᱜᱚᱰᱟᱜ ᱠᱟᱱᱟᱭ ᱵᱟᱝ?
ᱦᱩᱸ᱾
ᱚᱱᱠᱟ ᱱᱤᱛᱚᱜ ᱫᱚ ᱚᱲᱟᱜ ᱨᱮᱜᱮᱢ ᱛᱟᱦᱮᱱ ᱜᱮᱭᱟ?
ᱦᱮᱸ ᱜᱚᱢᱠᱮ ᱱᱤᱛᱚᱜ ᱫᱚ ᱚᱲᱟᱜ ᱠᱚᱨᱮ ᱜᱮ ᱛᱟᱦᱮᱱ ᱦᱩᱭᱩᱜᱼᱠᱟᱱᱟ, ᱟᱫᱚ ᱚᱱᱟ ᱪᱟᱥ ᱠᱟᱹᱢᱤ ᱟᱨ ᱟᱨᱟᱢᱵᱚ ᱞᱮᱠᱷᱟᱱ ᱜᱮ, ᱫᱷᱩᱨᱟᱹᱜ ᱦᱩᱭᱩᱜᱼᱟ, ᱠᱷᱟᱱ᱾
ᱚᱱᱟ ᱠᱷᱮᱛ ᱠᱟᱹᱢᱤ ᱵᱟᱝ ᱠᱟᱛᱮᱜ ᱟᱨ ᱮᱴᱟᱜ ᱢᱟᱱᱮ ᱠᱟᱹᱣᱰᱤ ᱞᱟᱹᱜᱤᱫ ᱵᱟᱹᱦᱨᱮ ᱠᱚᱨᱮ᱾
ᱟ ᱦᱮᱸ, ᱵᱟᱦᱨᱮ ᱠᱚ ᱚᱱᱠᱟ ᱠᱟᱹᱢᱤ ᱵᱟᱲᱟᱭ ᱦᱩᱭᱩᱜ ᱜᱮᱭᱟ, ᱥᱚᱢᱚᱭ ᱥᱚᱢᱚᱭ᱾ ᱪᱟᱞᱟᱜ ᱜᱮ ᱦᱩᱭᱩᱜᱼᱟ, ᱚᱱᱮ ᱚᱱᱠᱟ ᱯᱷᱟᱠᱟ ᱥᱚᱢᱚᱭ ᱠᱚ ᱛᱟᱦᱮᱱ ᱠᱷᱟᱱ ᱫᱚ ᱪᱟᱞᱟᱜ ᱜᱮ ᱦᱩᱭᱩᱜᱼᱟ᱾
ᱥᱮᱢᱟ ᱠᱟᱱ ᱜᱮᱛᱮ ᱵᱟᱢ ᱠᱟᱹᱢᱤ ᱞᱮᱠᱷᱟᱱ ᱫᱚ ᱪᱤᱜ ᱪᱤᱠᱟᱭᱟ, ᱠᱟᱹᱢᱤ ᱛᱚ ᱞᱟᱹᱠᱛᱤ ᱠᱟᱱ ᱜᱮᱭᱟ᱾ ᱛᱮᱦᱤᱧ ᱜᱟᱯᱟ ᱵᱟᱦᱟᱨᱮᱢ ᱩᱰᱩᱠ ᱞᱮᱱ ᱠᱷᱟᱠ ᱠᱟᱹᱣᱰᱤ ᱪᱷᱟᱲᱟ, ᱡᱟᱦᱟᱱᱟᱜ ᱜᱟᱞᱢᱟᱨᱟᱣ ᱦᱚᱸ ᱵᱟᱝ ᱨᱟᱠᱟᱵ-ᱟ᱾
ᱦᱮᱸᱻ
ᱱᱤᱭᱟᱹ ᱪᱷᱟᱲᱟ ᱜᱮ ᱞᱟᱡ ᱟᱹᱥᱩᱞ ᱛᱟᱵᱩᱱ᱾
ᱦᱩᱸᱻ ᱛᱟᱦᱚᱸᱞᱮ ᱚᱱᱛᱮ ᱟᱯᱮᱥᱮᱫ ᱤᱭᱟᱹ ᱠᱚ ᱢᱮᱱᱟᱜ ᱟᱠᱟᱜ ᱥᱮ ᱵᱟᱝ ᱚᱝᱠᱟᱱᱟᱜ ᱫᱟᱬᱟᱱ ᱡᱟᱭᱜᱟ ᱠᱚ, ᱡᱟᱦᱟᱸ ᱫᱚ ᱪᱟᱞᱟᱜ ᱜᱟᱱᱚᱜ ᱞᱮᱠᱟᱱᱟᱜ ᱚᱱᱠᱟᱱ?
ᱫᱟᱬᱟᱱ ᱞᱮᱠᱟ ᱫᱚ ᱟᱞᱮ ᱥᱮᱱ ᱠᱚᱫᱚ ᱱᱚᱛᱮ ᱫᱚ, ᱥᱚᱢᱚᱛᱚᱞ ᱜᱮᱭᱟ᱾ ᱯᱟᱦᱟᱲ ᱠᱚᱦᱚᱸ ᱵᱟᱹᱱᱩᱜᱼᱟ, ᱱᱚᱛᱮ ᱫᱚ᱾
ᱰᱩᱸᱜᱽᱨᱤ ᱠᱚᱦᱚᱸ ᱵᱟᱝ ᱧᱮᱞᱚᱜ ᱜᱮᱭᱟ ᱧᱮᱞ ᱫᱚ, ᱚᱱᱠᱟ ᱫᱚ᱾ ᱟᱫᱚ ᱱᱚᱛᱮ ᱵᱟᱡᱟᱨ ᱧᱚᱜ ᱯᱟᱲᱟᱣ ᱮᱱᱟ ᱥᱮ, ᱟᱫᱚ ᱚᱱᱟ ᱵᱟᱡᱟᱨ ᱠᱚᱨᱮ ᱜᱮ ᱡᱟ ᱫᱟᱬᱟᱱ ᱞᱮᱠᱟ ᱫᱚ᱾
ᱩᱱᱠᱩ ᱢᱟ ᱯᱟᱨᱠ ᱠᱚ ᱵᱟᱝ
ᱦᱩᱸ ᱦᱩᱸ, ᱯᱟᱨᱠ ᱠᱚ ᱟᱨ ᱵᱟᱝᱠᱷᱟᱱ ᱫᱚ ᱚᱝᱠᱟ ᱧᱩᱛᱩᱢᱟᱱᱟᱜ ᱫᱚ ᱚᱝᱠᱟ ᱫᱚ ᱵᱟᱹᱱᱩᱜ ᱞᱮᱠᱟ ᱜᱮ ᱞᱟᱹᱭ ᱜᱟᱱᱚᱜᱼᱟ᱾
ᱟᱞᱮ ᱱᱚᱛᱮ ᱫᱚ ᱚᱝᱠᱟ ᱦᱮᱱᱟᱜ ᱫᱚ ᱦᱮᱱᱟᱜ ᱜᱮᱭᱟ, ᱢᱤᱫ-ᱵᱟᱨ ᱰᱮᱸᱢ ᱠᱚ᱾ ᱚᱝᱠᱟ ᱚᱝᱠᱟ ᱤᱭᱟᱹ ᱞᱮᱠᱟᱱᱟᱜ ᱧᱮᱞ ᱛᱮᱭᱟᱜ ᱠᱚᱫᱚ᱾ ᱦᱤᱡᱩᱜ ᱜᱮᱭᱟ ᱠᱚ ᱥᱟᱹᱜᱤᱧ ᱠᱚᱨᱮ ᱠᱷᱚᱱᱟᱜ ᱦᱚᱸ᱾ ᱱᱤᱛᱚᱜ ᱥᱳᱢᱚᱭ ᱫᱚ ᱵᱟᱝ ᱠᱚ ᱦᱤᱭᱩᱜᱼᱟ ᱩᱱᱟᱹᱜ ᱜᱟᱱ ᱫᱚ᱾ ᱚᱱᱮ ᱚᱱᱟ ᱨᱮᱭᱟᱲ ᱫᱤᱱ ᱩᱱ ᱥᱩᱢᱚᱭ ᱜᱮ ᱦᱚᱲ ᱠᱚ ᱫᱟᱬᱟᱱ ᱠᱚ ᱩᱰᱩᱠᱚᱜ-ᱟ, ᱚᱱᱮ ᱩᱱ ᱥᱚᱢᱟᱹᱭ ᱜᱮ᱾
ᱦᱩᱸ ᱦᱩᱸ ᱦᱩᱸ᱾
ᱦᱮᱡ ᱵᱟᱲᱟᱜ ᱜᱮᱭᱟᱢ?
ᱟᱪᱪᱷᱟ᱾ ᱟᱞᱮ ᱥᱮᱱ ᱫᱚ ᱱᱚᱛᱮ ᱫᱚ ᱚᱱᱟ ᱵᱟᱡᱟᱨ ᱠᱚᱨᱮ ᱜᱮ ᱡᱟ, ᱮᱱᱠᱷᱟᱱ ᱫᱚ ᱫᱟᱬᱟᱱ ᱞᱮᱠᱟᱱ ᱡᱟᱭᱜᱟ ᱫᱚ ᱵᱟᱹᱱᱩᱜᱼᱟ᱾
ᱦᱩᱸ
ᱟᱯᱮᱥᱮᱜ ᱜᱮ ᱪᱟᱞᱟᱣ ᱦᱩᱭᱩᱜᱼᱟ, ᱛᱟᱦᱚᱸᱞᱮ ᱢᱤᱫ-ᱵᱟᱨ ᱫᱤᱱ?
ᱦᱮᱸ ᱦᱮᱸ ᱦᱤᱡᱩᱜ ᱟᱯᱮ ᱟᱞᱮ ᱥᱮᱫ, ᱚᱱᱟ ᱨᱮᱭᱟᱲ ᱫᱤᱱ ᱥᱩᱢᱟᱹᱭ ᱩᱱ ᱥᱩᱢᱟᱹᱭ ᱯᱮ ᱦᱤᱡᱩᱜᱼᱟ, ᱫᱟᱬᱟᱱ
ᱛᱤᱦᱤᱧ ᱜᱟᱯᱟ ᱛᱚ ᱟᱨ ᱵᱟᱭ ᱜᱟᱱᱚᱜᱼᱟ, ᱫᱟᱜ ᱫᱤᱱ
ᱦᱮᱸ ᱛᱤᱦᱤᱧ ᱜᱟᱯᱟ ᱫᱚ ᱵᱟᱝ ᱜᱟᱱᱚᱜᱼᱟ?
ᱟᱨ ᱫᱟᱬᱟᱱ ᱠᱚᱫᱚ ᱨᱮᱭᱟᱲ ᱫᱤᱱ ᱜᱮ ᱡᱟᱹᱥᱛᱤ ᱵᱟᱝ?
ᱦᱮᱸ ᱦᱮᱸ ᱤᱭᱟᱹ ᱠᱚᱫᱚ ᱵᱤᱱ ᱟᱸᱡᱚᱢ ᱵᱟᱲᱟ ᱠᱟᱜ ᱜᱮᱭᱟ ᱡᱟᱹᱱᱤᱡ, ᱢᱩᱠᱩᱛᱢᱩᱱᱤᱯᱩᱨ? ᱱᱚᱣᱟ ᱤᱭᱟᱹ ᱠᱷᱚᱱ
ᱦᱩᱸ ᱦᱩᱸ ᱦᱩᱸ ᱟᱸᱡᱚᱢ ᱠᱟᱜ ᱦᱩᱭ ᱠᱟᱱ ᱜᱮᱭᱟ᱾
ᱦᱩᱸ ᱠᱚᱢᱮ ᱜᱟᱱ ᱦᱚᱲᱼᱼ ᱠᱚ ᱦᱤᱡᱩᱜ ᱜᱮᱭᱟ ᱩᱱ ᱥᱚᱢᱚᱭ ᱫᱚ ᱤᱭᱟᱹ ᱜᱮ ᱡᱟᱭᱜᱟ ᱜᱮ ᱵᱟᱢ ᱧᱟᱢᱟ ᱤᱭᱟᱹ ᱠᱚᱨᱮᱱᱟᱜ᱾ ᱧᱮᱞ ᱛᱮᱭᱟᱜ ᱫᱚ ᱢᱮᱱᱟᱜ ᱠᱟᱜ ᱜᱮᱭᱟ ᱟᱹᱰᱤ ᱠᱤᱪᱷᱩ ᱜᱮ ᱚᱱᱠᱟᱱ ᱤᱭᱟᱹ ᱠᱚ᱾ ᱫᱟᱜ ᱠᱚᱠᱚ ᱫᱚᱦᱚᱣ ᱠᱟᱫᱟ ᱵᱳᱴ ᱠᱚ ᱚᱱᱠᱟᱱᱟᱜ ᱤᱭᱟᱹ ᱠᱚ ᱢᱮᱱᱟᱜ ᱟᱠᱟᱜᱼᱟ᱾
ᱟᱪᱪᱷᱟ ᱴᱷᱤᱠ ᱜᱮᱭᱟ ᱢᱟ ᱱᱮᱠᱟ ᱜᱮᱞᱟᱝ ᱨᱚᱯᱚᱲᱚᱜᱼᱟ ᱱᱤᱛᱚᱜ ᱫᱚ ᱦᱟᱸᱜ ᱟᱨᱚ ᱦᱟᱸᱜ ᱞᱟᱝᱼᱼ
ᱦᱮᱸ ᱦᱳᱭ ᱚᱠᱛᱚ ᱠᱚᱦᱚᱸ ᱪᱟᱵᱟᱜ ᱠᱟᱱᱟ᱾
ᱦᱩᱸ ᱦᱩᱸ ᱴᱷᱤᱠᱟᱹᱱ ᱜᱮᱭᱟ ᱛᱟᱦᱚᱸᱞᱮ ᱢᱟ᱾
ᱦᱮᱸ ᱴᱷᱤᱠᱟᱹᱱ ᱜᱮᱭᱟ ᱢᱟ᱾